ᱦᱮᱞᱳ! ᱦᱮᱸ ᱡᱚᱦᱟᱨ ᱜᱮ ᱡᱚᱦᱟᱨ ᱜᱮ, ᱦᱮᱸ ᱟᱸᱡᱚᱢ ᱧᱟᱢᱚᱜ ᱠᱟᱱᱟ᱾
ᱟᱸᱡᱚᱢᱚᱜ ᱠᱟᱱᱟ ᱦᱮᱸ᱾
ᱟᱫᱚ ᱟ-ᱟᱹᱞᱤᱧᱟᱜ ᱡᱟᱦᱟᱸ ᱯᱚ-ᱯᱚᱨᱤᱥᱠᱟᱨ ᱥᱟᱺᱦᱤᱡ ᱟᱸᱡᱚᱢᱚᱜ ᱠᱟᱱᱟ ᱠᱚᱱᱴᱷᱚ?
ᱦᱮᱸ ᱮᱠᱫᱚᱢ ᱯᱚᱨᱤ ᱯᱚᱨᱤᱥᱠᱟᱨ ᱥᱟᱺᱦᱤᱡ ᱟᱸᱡᱚᱢᱚᱜ ᱠᱟᱱᱟ᱾
ᱚ᱾
ᱠᱷᱚᱵᱚᱨ ᱫᱚ ᱵᱮᱥ ᱵᱟᱲᱟ ᱜᱮ ᱱᱚᱱᱛᱮ ᱫᱚ ᱟᱫᱚ ᱥᱤ ᱛᱩᱝ ᱵᱟᱲᱟ ᱟᱠᱟᱫ ᱟᱭ ᱱᱤᱛᱚᱜ ᱫᱚ, ᱟᱫᱚ ᱥᱤᱝ ᱢᱟᱱᱮ ᱱᱚᱝᱠᱟ ᱥᱤᱛᱩᱝ ᱠᱟᱜ ᱛᱮ ᱟᱫᱚ ᱮᱥᱤ ᱞᱤᱧ ᱪᱟᱹᱞᱩᱣ ᱠᱟᱜᱼᱟ ᱨᱩᱢ ᱨᱮ ᱱᱚᱝᱠᱟ᱾
ᱟᱻ ᱟᱹᱰᱤ ᱱᱟᱯᱟᱭ ᱥᱤ ᱮᱥᱤ ᱠᱚ ᱢᱮᱱᱟᱜ ᱛᱟᱵᱮᱱᱟ ᱥᱮ ᱪᱮᱫ?
ᱦᱮᱸ ᱦᱮᱸ ᱤᱥᱤ ᱠᱚ ᱢᱮᱱᱟᱜᱼᱟ, ᱟᱫᱚ ᱜᱚᱝᱠᱮ ᱠᱟᱹᱴᱤᱡ ᱱᱚᱝ ᱠᱟ ᱡᱮ ᱛᱟᱲᱟᱢ ᱵᱟᱲᱟᱭᱟᱵᱤᱱ ᱥᱮ ᱠᱟᱹᱴᱤᱡ ᱱᱮᱴᱚᱣᱟᱨᱠ ᱵᱷᱟᱜᱤ ᱴᱷᱤᱠ ᱵᱟᱭ ᱧᱟᱢᱮᱜᱼᱟ ᱢᱚᱱᱮ ᱦᱩᱭᱩᱜ ᱠᱟᱱᱟ ᱯᱟᱞᱮᱫ ᱱᱚᱝᱠᱟ ᱵᱷᱟᱜ ᱴᱷᱤᱠ ᱵᱟᱭ ᱟᱸᱡᱚᱢ ᱧᱟᱜ ᱠᱟᱱ ᱛᱟᱵᱤᱱᱟ᱾
ᱟᱪᱪᱷᱟ ᱟᱪᱪᱷᱟ ᱾
ᱦᱮᱸ ᱦᱮᱸ᱾ ᱱᱤᱛᱚᱜ ᱟᱸᱡᱚᱢ ᱧᱟᱢᱚᱜ ᱠᱟᱱᱟ ᱞᱟᱹᱭ ᱵᱤᱱ ᱾ ᱦᱮᱸ ᱦᱮᱸ ᱱᱤᱛᱚᱜ ᱟᱸᱡᱟᱢᱚᱜ ᱠᱟᱱᱟ᱾
ᱦᱮᱸ ᱦᱮᱸ ᱦᱮᱸ᱾ ᱟᱫᱚ ᱞᱟᱹᱭᱟᱹᱧ ᱫᱟᱜ ᱠᱚᱫᱚ ᱵᱟᱭ ᱫᱟᱜ ᱵᱟᱲᱟᱭᱮᱫᱟ ᱥᱮ ᱪᱮᱫ?
ᱵᱟᱝ ᱫᱟᱜ ᱫᱚ ᱚᱱᱠᱟ ᱫᱚ ᱵᱟᱭ ᱫᱟᱜ ᱵᱟᱲᱟᱭᱮᱫᱟ ᱥᱤᱛᱩᱝ ᱠᱟᱭ ᱫᱚᱢᱮ᱾ ᱟᱫᱚ ᱨᱩᱢ ᱠᱷᱚᱱᱟᱜ ᱢᱟ ᱵᱟᱹᱞᱤᱧ ᱩᱰᱩᱠ ᱫᱟᱲᱮᱭᱟᱜ ᱠᱟᱱᱟ ᱮᱥᱤ ᱞᱤᱧ ᱪᱟᱹᱞᱩ ᱠᱟᱫ ᱛᱮ ᱟᱫᱚ ᱨᱩᱢ ᱨᱮ ᱦᱮᱱᱟᱜ ᱞᱤᱧᱟ ᱱᱤᱛᱚᱜ ᱫᱚ᱾
ᱦᱮᱸ ᱦᱮᱸ᱾ ᱟᱹᱰᱤ ᱱᱟᱯᱟᱭ ᱟᱹᱰᱤ ᱱᱟᱯᱟᱭ, ᱟᱨ ᱜᱚᱨᱚᱢ ᱵᱩᱡᱷᱟᱹᱜ ᱠᱟᱱᱟ ᱛᱟᱦᱚᱞᱮ ᱩᱱᱟᱹᱜ ᱜᱮ ᱜᱚᱨᱚᱢ ᱵᱩᱡᱷᱟᱹᱜ ᱠᱟᱱᱟ ᱮᱥᱤ ᱪᱟᱞᱟᱣ ᱯᱟᱲᱟᱣ ᱦᱩᱭᱱᱟ ᱾
ᱦᱮᱸ ᱦᱮᱸ ᱜᱚᱨᱚᱢ ᱫᱚ ᱫᱚᱢᱮ ᱵᱩᱡᱩᱜ ᱠᱟᱱᱟ ᱾ ᱟᱯᱮ ᱚᱱᱛᱮᱫᱚ ᱫᱟᱜ ᱠᱮᱫᱟᱭ ᱛᱟᱦᱚᱞᱮ ᱦᱮᱸ ᱪᱮ?
ᱫᱟᱜ ᱫᱚ ᱫᱟᱜ ᱮᱫᱟᱭ ᱦᱩᱸ ᱡᱷᱤᱯᱤᱨ ᱡᱷᱤᱯᱤᱨ ᱫᱟᱜ ᱮᱫᱟᱭ ᱾ ᱛᱮᱦᱮᱱ ᱫᱚ ᱟᱨᱠᱤ ᱥᱮᱛᱟᱜ ᱥᱮᱛᱟᱜ ᱥᱚᱠᱛᱚᱭ ᱫᱟᱜ ᱠᱟᱫᱟ ᱟᱫᱚ ᱱᱤᱛᱚᱝ ᱵᱮᱲᱟ ᱫᱚ ᱠᱟᱹᱴᱤᱡ ᱛᱷᱤᱨ ᱧᱚᱜ ᱠᱟᱜᱼᱟᱭ ᱾ ᱡᱷᱤᱯᱤᱨ ᱡᱷᱤᱯᱤᱨ ᱜᱮ ᱫᱟᱜ ᱮᱫᱟᱭ ᱡᱟᱹᱥᱛᱤ ᱫᱚ ᱵᱟᱭ ᱫᱟᱜ ᱮᱫᱟᱭ, ᱡᱷᱤᱯᱤᱨ ᱡᱷᱤᱯᱤᱨ ᱵᱚᱞᱛᱮ ᱟᱰᱤ ᱠᱚᱢ ᱠᱚᱢ ᱾ ᱞᱟᱦᱚᱜ ᱦᱚᱸ ᱵᱟᱵᱤᱱ ᱞᱟᱦᱚᱫ ᱚᱱᱟᱛᱮ ᱫᱚ ᱾
ᱚᱻ, ᱛᱟᱞᱦᱮ ᱪᱮᱫ ᱠᱚᱵᱤᱱ ᱪᱤᱠᱟᱹ ᱵᱟᱲᱟᱭᱫᱟ ᱜᱚᱝᱠᱮ?
ᱪᱮᱜ ᱦᱚᱸ ᱵᱟᱝ᱾ ᱱᱚᱜ-ᱚᱭ ᱛᱟᱲᱟᱢ ᱵᱟᱲᱟ ᱦᱩᱭᱩᱜ ᱠᱟᱱᱟ ᱠᱟᱹᱴᱤᱡ ᱵᱟᱭᱨᱮ ᱥᱮᱫ᱾
ᱚᱻ ᱛᱟᱞᱦᱮ ᱜᱚᱝᱠᱮ ᱫᱟᱬᱟ ᱵᱟᱲᱟ ᱵᱤᱱ ᱠᱩᱥᱤᱭᱟᱜ ᱜᱮᱭᱟ ᱥᱮ ᱵᱟᱝ? ᱡᱮᱢᱚᱱ ᱡᱟᱦᱟᱸ ᱯᱤᱠᱱᱤᱠ ᱴᱤᱠᱱᱤᱠ ᱪᱟᱞᱟᱜ ᱵᱟ ᱡᱟᱦᱟᱸ ᱵᱟᱦᱨᱮ ᱫᱤᱥᱚᱢ ᱚᱱᱠᱟ ᱫᱟᱬᱟᱱ ᱠᱚᱢ ᱠᱩᱥᱤᱭᱟᱜ ᱜᱮᱭᱟ ᱥᱮ ᱵᱟᱝ?
ᱫᱟᱬᱟᱱ ᱠᱚ ᱮᱠᱫᱚᱢ ᱱᱤᱦᱟᱹᱛᱞᱤᱧ ᱠᱩᱥᱤᱭᱟᱜ ᱜᱮᱭᱟ ᱫᱟᱬᱟ ᱠᱚᱫᱚ ᱥᱚᱠᱛᱚ ᱨᱮᱜᱮᱤᱧ ᱠᱩᱥᱤᱭᱟᱜ-ᱟ ᱪᱮᱫᱟᱜ ᱥᱮ ᱫᱟᱬᱟᱛᱮ ᱢᱤᱫᱴᱮᱡ ᱟᱹᱰᱤᱜᱟᱱ ᱥᱤᱠᱠᱷᱟ ᱧᱟᱢᱜ-ᱟ ᱦᱮᱸ ᱥᱮ᱾
ᱦᱮᱸ ᱦᱮᱸ, ᱮᱠᱟᱞ ᱜᱮ᱾
ᱱᱚᱣᱟ ᱟᱹᱰᱤ ᱜᱟᱱ ᱥᱤᱠᱠᱷᱟ, ᱚᱱᱟ ᱥᱤᱠᱠᱷᱟ ᱫᱚ ᱯᱟᱲᱦᱟᱣ ᱛᱮᱦᱚᱸ ᱩᱱᱟᱹᱜᱴᱟ ᱫᱚ ᱵᱟᱵᱤᱱ ᱟᱨᱡᱟᱣ ᱫᱟᱲᱮᱜ
ᱮᱠᱫᱚᱢ ᱮᱠᱫᱚᱢ, ᱮᱠᱟᱞ ᱠᱟᱛᱷᱟ ᱵᱤᱱ ᱞᱟᱹᱭ ᱠᱮᱜ-ᱟ᱾
ᱫᱟᱬᱟ ᱠᱚᱫᱚ ᱥᱚᱠᱛᱚ ᱜᱮᱞᱤᱧ ᱠᱩᱥᱤᱭᱟᱜ-ᱟ ᱦᱮᱸ᱾
ᱪᱮᱫ ᱞᱮᱠᱟ ᱤᱭᱟᱹ ᱦᱮᱱᱟᱜ ᱛᱟᱵᱤᱱᱟ ᱡᱮ ᱯᱷᱤᱭᱩᱪᱟᱨ ᱯᱞᱮᱱᱤᱝ ᱦᱮᱱᱟᱜ ᱛᱟᱵᱮᱱᱟ ᱜᱚᱝᱠᱮ ᱡᱩᱫᱤ ᱥᱚᱢᱚᱭ ᱵᱤᱱ ᱧᱟᱢᱟ ᱡᱟᱦᱟᱸ ᱚᱣᱟᱨᱞᱰ ᱴᱩᱨ ᱨᱮᱱᱟᱜ ᱱᱚᱝᱠᱟ ᱢᱤᱫᱴᱟᱝ ᱯᱞᱮᱱᱤᱝ ᱴᱞᱮᱱᱤᱝ ᱦᱮᱱᱟᱜ ᱛᱟᱵᱤᱱᱟ ᱥᱮ ᱵᱟᱝᱟ ᱚᱝᱠᱟ?
ᱚᱣᱟᱨᱞᱰ ᱴᱩᱻ ᱩᱱᱟᱢᱟ ᱡᱚᱛᱚ, ᱡᱚᱛᱚ ᱠᱚᱲᱟᱣᱟᱜ ᱜᱮ ᱛᱟᱦᱮᱱ ᱜᱮᱭᱟ᱾ ᱢᱤᱫᱴᱤᱡ ᱴᱩᱨ ᱦᱮᱸ ᱥᱮ᱾ ᱱᱚᱛᱮᱧ ᱪᱟᱞᱟᱜ-ᱟ, ᱦᱟᱱᱛᱮᱧ ᱪᱟᱞᱟᱜ-ᱟ, ᱱᱚᱣᱟ ᱡᱟᱭᱜᱟ ᱟᱹᱰᱤ ᱱᱟᱯ ᱱᱟᱯᱟᱭ ᱧᱮᱞᱚᱜ ᱠᱟᱱᱟ ᱢᱟᱱᱮ ᱢᱳᱵᱟᱭᱤᱞ ᱠᱚᱨᱮ ᱟᱨᱠᱤ ᱧᱮᱞ ᱠᱟᱛᱮ ᱦᱮᱸ ᱥᱮ᱾ ᱱᱚᱣᱟ ᱱᱚᱸᱰᱮᱧ ᱪᱟᱞᱟᱜ-ᱟ, ᱱᱚᱣᱟ ᱡᱟᱭᱜᱟ ᱨᱮ᱾ ᱟᱢᱻ ᱟᱹᱰᱤ ᱜᱟᱱ ᱵᱚᱨᱚᱯᱷ ᱱᱚᱣᱟ ᱢᱟᱥ ᱨᱮ ᱦᱩᱭᱩᱜ-ᱟ, ᱱᱚᱣᱟ ᱢᱟᱥᱨᱮᱧ ᱪᱟᱞᱟᱜ ᱜᱮᱭᱟ᱾ ᱧᱮᱞ ᱵᱤᱱ ᱦᱮᱸ ᱥᱮ᱾
ᱦᱮᱸ᱾
ᱟᱹᱰᱤ ᱜᱟᱱ ᱟᱵᱚᱨᱮᱠᱟᱱ ᱠᱚᱲᱟ ᱠᱚ ᱟᱨᱠᱤ, ᱤᱪᱪᱷᱟᱹ ᱫᱚ ᱛᱟᱦᱮᱱ ᱜᱮᱭᱟ ᱪᱟᱞᱟᱣ ᱨᱮᱱᱟᱜ
ᱟᱫᱚ ᱜᱚᱝᱠᱮ ᱚᱠᱟ ᱚᱠᱟ ᱫᱤᱥᱚᱢ ᱛᱟᱦᱞᱮ ᱚᱱᱠᱟ ᱤᱪᱪᱷᱟᱹ ᱢᱮᱱᱟᱜ-ᱟ ᱡᱩᱫᱤ ᱥᱚᱢᱚᱭ ᱵᱤᱱ ᱧᱟᱢᱟ? ᱥᱮ ᱠᱤᱢᱵᱟ ᱟᱢᱟ ᱡᱟᱦᱟᱸ ᱠᱟᱹᱣᱰᱤ ᱠᱚ ᱱᱚᱝᱠᱟ ᱩᱸᱻ ᱛᱟᱦᱮᱱᱟ ᱚᱱᱠᱟ ᱡᱚᱛᱷᱮᱥᱴᱚ ᱯᱚᱨᱤᱢᱟᱱ ᱫᱟᱬᱟ ᱞᱟᱹᱜᱤᱫ᱾ ᱛᱷᱟ ᱚᱝᱠᱟ ᱵᱤᱱ ᱪᱟᱞᱟᱜ-ᱟ, ᱛᱟᱦᱞᱮ ᱚᱠᱟ ᱫᱮᱥ ᱥᱮ ᱚᱠᱟ ᱫᱤᱥᱚᱢ ᱪᱟᱞᱟᱜ ᱨᱮᱱᱟᱜ ᱤᱪᱪᱷᱟᱹ ᱛᱟᱦᱮᱸ ᱦᱮᱱᱟᱜ ᱛᱟᱵᱤᱱᱟ?
ᱟᱹᱞᱤᱧ ᱡᱩᱫᱤᱞᱤᱧ ᱞᱟᱹᱭᱟ ᱟᱹᱞᱤᱧᱟᱜ ᱤᱱᱰᱤᱭᱟ ᱫᱤᱥᱚᱢ ᱜᱮ᱾ ᱡᱚᱛᱚ ᱡᱟᱭᱜᱟ ᱨᱮᱞᱤᱧ ᱫᱟᱬᱟ ᱫᱟᱬᱟ ᱨᱮᱱᱟᱜ ᱪᱮᱥᱴᱟᱭᱟᱞᱤᱧ, ᱪᱮᱫᱟᱜ ᱥᱮ ᱟᱹᱞᱤᱧᱟᱜ ᱤᱱᱰᱤᱭᱟ ᱫᱤᱥᱚᱢ ᱵᱷᱤᱛᱨᱤ ᱨᱮᱱᱟᱜ ᱫᱤᱥᱚᱢ ᱜᱮ ᱡᱩᱫᱤ ᱞᱟᱦᱟᱛᱮ ᱵᱟᱹᱞᱤᱧ ᱧᱮᱞᱟ ᱵᱟᱭᱨᱮ ᱨᱮᱱᱟᱜ ᱫᱤᱥᱚᱢ ᱧᱮᱞ ᱠᱟᱛᱮᱫ ᱫᱚ ᱵᱟᱝ ᱵᱷᱟᱜᱮᱜ-ᱟ᱾
ᱦᱮᱸ ᱮᱠᱟᱞ ᱜᱮ ᱡᱚᱛᱷᱟᱛ ᱠᱟᱛᱷᱟ ᱵᱤᱱ ᱞᱟᱹᱭ ᱠᱮᱜ-ᱟ ᱡᱮ
ᱟᱨ ᱟᱹᱞᱤᱧᱟᱜ ᱵᱷᱟᱨᱚᱛ ᱟᱹᱞᱤᱧᱟᱜ ᱵᱷᱟᱨᱚᱛ ᱫᱤᱥᱚᱢ ᱨᱮᱜᱮ ᱟᱹᱰᱤᱴᱟᱜ ᱡᱤᱱᱤᱥ ᱟᱹᱰᱤᱜᱟᱱ ᱡᱤᱱᱤᱥ ᱟᱹᱞᱤᱧ ᱧᱮᱞ ᱛᱮᱭᱟᱜ ᱡᱤᱱᱤᱥ ᱠᱚ ᱢᱮᱱᱟᱜ ᱟᱠᱟᱫᱟ ᱟᱹᱰᱤ ᱦᱤᱥᱴᱨᱤᱠᱮᱞ ᱯᱞᱮᱥ ᱠᱚ ᱢᱮᱱᱟᱜ
ᱚᱱᱟ ᱠᱚᱫᱚ ᱦᱩᱸ᱾
ᱦᱮᱸ, ᱫᱟᱲᱟᱱ ᱡᱟᱭᱜᱟ ᱠᱚ ᱢᱮᱱᱟᱜ ᱟᱠᱟᱫᱟ᱾ ᱚᱱᱠᱟᱱ ᱡᱟᱭᱜᱟ ᱢᱮᱱᱟᱜ ᱟᱠᱟᱫᱟ ᱡᱮᱦᱮᱛᱩ ᱵᱟᱭᱨᱮ ᱫᱤᱥᱚᱢ ᱨᱮᱦᱚᱸ ᱚᱝᱠᱟ ᱡᱟᱭᱜᱟ ᱠᱚ ᱦᱳᱭᱛᱳ ᱵᱟᱹᱵᱤᱱ ᱧᱮᱞ ᱧᱟᱢᱟ᱾
ᱦᱩᱸ ᱦᱩᱸ ᱦᱩᱸ᱾
ᱛᱚ ᱟᱹᱞᱤᱧ ᱫᱚ ᱱᱚ ᱵᱷᱟᱨᱚᱛ ᱫᱤᱥᱚᱢ ᱜᱮ ᱞᱟᱦᱟᱞᱤᱧ ᱫᱟᱬᱟᱭᱟ ᱫᱟᱬᱟ ᱞᱟᱦᱟ ᱞᱮᱜ ᱫᱟᱬᱟ ᱞᱟᱦᱟᱭᱟᱞᱤᱧ ᱛᱟᱯᱚᱨᱮ ᱮᱴᱟᱜ ᱫᱤᱥᱚᱢ ᱧᱮᱞ ᱦᱩᱭᱩᱜ-ᱟ ᱦᱟᱸᱜ᱾ ᱟᱨ ᱚᱱᱠᱟ ᱡᱩᱫᱤ ᱞᱤᱧ ᱞᱟᱹᱭᱟ ᱦᱮ ᱡᱩ ᱫᱤᱞᱤᱝ ᱞᱟᱹᱭᱟ ᱢᱟᱱᱮ ᱵᱷᱟᱨᱚᱛ ᱫᱤᱥᱳᱢ ᱨᱮ ᱚᱠᱟ ᱡᱟᱭᱜᱟ ᱫᱟᱬᱟᱸ ᱨᱮᱱᱟᱜ ᱟᱹᱵᱮᱱᱟᱜ ᱤᱪᱷᱟᱹ ᱢᱮᱱᱟᱜ-ᱟ ᱚᱱᱠᱟ ᱠᱷᱟᱱ ᱫᱚ ᱟᱹᱞᱤᱧ ᱫᱚ ᱱᱚᱜ-ᱚᱭ ᱮᱸ ᱡᱮᱦᱮᱛᱩ ᱟᱹᱞᱤᱧ ᱫᱚ ᱚᱲᱤᱥᱟ ᱫᱤᱥᱚᱢ ᱚᱲᱤᱥᱟ ᱯᱚᱱᱚᱛ ᱫᱤᱥᱚᱢ ᱮᱱ ᱠᱟᱱᱟᱞᱤᱧ ᱟᱹᱞᱤᱧᱫᱚ, ᱟᱫᱚ ᱞᱟᱦᱟ ᱫᱚ ᱳᱲᱤᱥᱥᱟ ᱜᱮᱞᱤᱧ ᱧᱮᱞᱟ,
ᱚᱸ ᱞᱟᱹᱠᱛᱤᱭᱟᱱ ᱠᱟᱱᱟ ᱡᱮ
ᱥᱟᱶᱛᱮ ᱚᱱᱟ ᱵᱚᱰᱟᱨ ᱥᱩᱨ ᱥᱩᱨ ᱠᱚᱨᱮᱱᱟᱜ ᱥᱴᱮᱴ ᱠᱚ ᱡᱟᱦᱟᱸ ᱠᱚ ᱢᱮᱱᱟᱜ ᱟᱠᱟᱫᱟ ᱚᱱᱟ ᱠᱚᱞᱤᱧ ᱧᱮᱞᱟ,
ᱚ ᱛᱟᱦᱞᱮ ᱜᱚᱝᱠᱮ ᱛᱟᱦᱞᱮ ᱟᱯᱮᱭᱟᱜ ᱡᱟᱦᱟᱸ ᱩᱰᱤᱥᱥᱟ ᱨᱮᱱᱟᱜ ᱵᱳᱰᱟᱨ ᱫᱤᱥᱚᱢ ᱡᱟᱦᱟᱸ ᱤᱭᱟᱹ ᱠᱚ ᱦᱮᱱᱟᱜ-ᱟ ᱦᱮᱸ ᱥᱮ ᱵᱟᱝ ᱡᱟᱦᱟᱸ ᱥᱴᱮᱴ ᱠᱚ ᱢᱮᱱᱟᱜ-ᱟ ᱛᱟᱦᱞᱮ ᱚᱠᱟ ᱟᱠᱟ ᱧᱩᱨᱩᱜ ᱠᱟᱱᱟ ᱱᱚᱝᱠᱟ ᱫᱚ ᱛᱟᱦᱞᱮ?
ᱚᱝᱠᱟ ᱫᱚ ᱯᱟᱲᱟᱜ ᱠᱟᱱᱟ ᱡᱟᱦᱟᱸ ᱚᱣᱮᱥᱴ ᱵᱮᱝᱜᱮᱞ ᱟᱨᱠᱤ, ᱦᱩᱸ ᱚᱣᱮᱥᱴ ᱵᱮᱝᱜᱟᱞ ᱨᱮᱦᱚᱸ ᱟᱹᱰᱤ ᱠᱤᱪᱷᱩ ᱮᱸᱻ ᱢᱮᱱᱟᱜ ᱟᱠᱟᱫᱟ ᱥᱩᱱᱫᱚᱨᱵᱚᱱ ᱯᱟᱨᱠᱷ
ᱟᱪᱷᱟ
ᱟᱨ ᱥᱩᱱᱫᱚᱨᱵᱚᱱ ᱟᱹᱰᱤᱜᱟᱱ ᱠᱤᱪᱷᱩ ᱟᱹᱰᱤ ᱠᱤᱪᱷᱩ ᱜᱮ ᱠᱳᱞᱠᱟᱛᱟ ᱥᱟᱭᱤᱴ ᱠᱚᱨᱮ ᱮᱸᱜ ᱢᱤᱭᱩᱡᱤᱭᱟᱢ ᱠᱚ ᱢᱮᱱᱟᱣ ᱟᱠᱟᱫᱟ,
ᱛᱟᱦᱚᱞᱮ ᱡᱩᱫᱤ ᱚᱝᱠᱟ ᱜᱚᱢᱠᱮ ᱞᱤᱧ ᱞᱮᱹᱭᱟ ᱦᱮᱸᱥᱮ ᱛᱟᱦᱞᱮ ᱚᱱᱠᱟ ᱦᱤᱸᱥᱟᱹᱯ ᱛᱮ ᱩᱰᱤᱥᱥᱟ ᱨᱮᱱᱟᱜ ᱵᱳᱰᱟᱨ ᱟᱥᱮ ᱯᱟᱥᱮ ᱡᱟᱦᱟᱸ ᱞᱟᱜᱟᱞᱟᱹᱜᱤ ᱥᱴᱮᱴ ᱠᱚ ᱦᱮᱸᱱᱟᱜᱟ ᱦᱮᱸ ᱛᱟᱦᱞᱮ ᱚᱱᱠᱟ ᱞᱮᱠᱟᱛᱮ ᱚᱠᱟ ᱤᱡᱟᱹᱴᱟᱜ ᱥᱴᱮᱴᱟᱜ ᱟᱹᱵᱤᱱ ᱵᱤᱥᱤᱵᱮᱱ ᱠᱩᱥᱤᱭᱟᱜ-ᱟ ᱥᱮ ᱪᱟᱞᱟᱣ ᱦᱮᱡ ᱠᱟᱱᱟᱵᱤᱱ ᱚᱱᱚ ᱠᱟ ᱪᱟᱞᱟᱣ ᱵᱟᱲᱟ ᱦᱩᱭᱩᱜ ᱜᱮᱭᱟ ᱱᱚᱠᱟ
ᱪᱟᱞᱟᱣ ᱵᱟᱲᱟ ᱵᱚᱞᱛᱮ ᱱᱚᱜ-ᱚᱭ ᱚᱣᱮᱥᱴ ᱵᱮᱝᱜᱟᱞ ᱦᱩᱭᱩᱜ ᱜᱮᱭᱟ ᱪᱟᱞᱟᱣ ᱵᱟᱲᱟ ᱟᱨᱠᱤ, ᱟᱨ ᱚᱣᱮᱥᱴ ᱵᱮᱝᱜᱟᱞ ᱡᱮᱦᱮᱛᱩ ᱟᱹᱞᱤᱧᱤᱟᱜ ᱟᱹᱞᱤᱧ ᱠᱟᱠᱟ ᱟᱨᱠᱤ ᱚᱸᱰᱮ ᱛᱟᱦᱮᱱ ᱜᱮᱜ ᱠᱤᱱ ᱠᱟᱠᱟ ᱠᱟᱹᱠᱤ ᱟᱨ ᱚᱸ ᱪᱮᱴ ᱫᱚ ᱠᱟᱹᱴᱤᱜ ᱴᱟᱪ ᱵᱟᱲᱟ ᱢᱮᱱᱟᱜ ᱟᱠᱟᱫᱟ ᱛᱚ ᱚᱱᱟ ᱥᱴᱮᱴ ᱟᱹᱞᱤᱧ ᱱᱤᱭᱟᱹ ᱛᱮᱞᱤᱧ ᱞᱟᱹᱭᱟ ᱡᱮ ᱱᱚᱣᱟᱥ ᱥᱴᱮᱴ ᱫᱟᱬᱟᱭᱟᱞᱤᱧ ᱟᱨ ᱱᱚᱣᱟ ᱥᱴᱮᱴ ᱨᱮ ᱟᱹᱰᱤ ᱵᱷᱟᱸᱜᱮ ᱵᱷᱟᱜᱮ ᱡᱟᱭᱜᱟ ᱦᱚᱸ ᱢᱮᱱᱟᱜ ᱟᱠᱟᱫᱟ ᱫᱟᱬᱟᱸ ᱡᱟᱭᱜᱟ ᱠᱚ, ᱟᱨ ᱡᱮᱦᱮᱛᱩ ᱚᱱᱟᱠᱚ ᱵᱟᱹᱞᱤᱧ ᱧᱮᱞ ᱟᱠᱟᱫᱟ ᱛᱚ ᱤᱪᱪᱷᱟᱹ ᱢᱮᱱᱟᱜ ᱟᱠᱟᱜ ᱛᱟᱹᱞ ᱤᱪᱷᱟᱹ ᱢᱮᱱᱟᱜ ᱟᱠᱟᱫ ᱛᱟᱹᱤᱧᱟ ᱡᱮ ᱚᱱᱟ ᱯᱚᱨᱮ ᱟᱹᱞᱤᱧ ᱫᱟᱬᱟᱸᱭᱟᱞᱤᱧ, ᱦᱮᱸ ᱟᱨ ᱟᱹᱵᱤᱱ ᱛᱟᱦᱞᱮ ᱚᱣᱮᱥᱴ ᱵᱮᱝᱜᱚ ᱦᱮ ᱱᱤᱦᱟᱹᱛᱤ ᱱᱤᱦᱟᱹᱛᱤ ᱪᱟᱞᱟᱣ ᱵᱟᱲᱟ ᱦᱩᱭ ᱠᱟᱱᱟ ᱟᱨ ᱚᱭᱮᱥᱴ ᱵᱮᱝᱜᱟᱞ ᱠᱚᱨᱮᱜ ᱡᱮᱦᱮᱛᱩ ᱚᱱᱟ ᱥᱩᱨ ᱥᱩᱨᱯᱩᱨ ᱛᱮᱦᱟᱸ ᱫᱤᱜᱷᱦᱟ ᱠᱚ ᱢᱮᱱᱟᱜ ᱟᱠᱟᱫᱟ ᱚᱱᱟ ᱠᱚ ᱪᱟᱞᱟᱣ ᱵᱟᱲᱟ ᱦᱩᱭ ᱞᱮᱱᱟ ᱟᱨ ᱚᱱᱠᱟ ᱠᱳᱞᱠᱟᱛᱟ ᱥᱟᱭᱤᱰ ᱠᱚ ᱪᱟᱞᱟᱣ ᱦᱩᱭ ᱞᱮᱱᱟ ᱠᱤᱱᱛᱩ ᱚᱱᱠᱟ ᱠᱟᱹᱢᱤ ᱡᱟᱦᱟᱸ ᱮᱠᱡᱟᱢ ᱴᱮᱠᱡᱟᱢ ᱠᱚ ᱛᱟᱦᱮᱸ ᱠᱟᱱᱟ ᱩᱱ ᱚᱠᱛᱚᱨᱮ ᱠᱟᱹᱴᱤᱡ ᱪᱟᱞᱟᱣ ᱦᱩᱭ ᱞᱮᱱᱟ, ᱟᱨᱸ ᱱᱚᱠᱟ ᱯᱷᱩᱴᱵᱚᱞ ᱴᱨᱟᱭᱮᱞ ᱠᱚ ᱮᱢ ᱦᱩᱭᱩᱜ ᱜᱮᱭᱟᱞᱤᱧ ᱛᱚ ᱢᱟᱱᱮ ᱦᱮᱜ ᱦᱮᱡ ᱠᱟᱱᱟᱞᱤᱧ ᱯᱷᱩ ᱯᱷᱩᱴᱵᱚᱞ ᱞᱟᱹᱜᱤᱫ, ᱴᱨᱟᱭᱮᱞ ᱠᱚ
ᱚ ᱛᱟᱨᱢᱟᱱᱮ ᱟᱵᱤᱱ ᱫᱚ ᱜᱚᱝᱠᱮ ᱛᱟᱞᱮ ᱯᱷᱩᱴᱵᱚᱞ ᱫᱚ ᱟᱹᱰᱤ ᱵᱤᱱ ᱠᱩᱥᱤᱭᱟᱜ-ᱟ ᱛᱷᱚ ᱵᱟᱭᱟ
ᱦᱮᱸ ᱦᱮᱸ ᱦᱮᱸ ᱟᱹᱰᱤᱝ ᱠᱩᱥᱤᱭᱟᱜ ᱜᱮᱭᱟ ᱟᱫᱚ ᱚᱱᱟ ᱠᱚᱨᱮ ᱥᱤᱞᱮᱠᱥᱮᱱ ᱵᱟᱲᱟ ᱦᱩᱭ ᱞᱮᱱᱟ ᱛᱚ ᱟᱫᱚ ᱚᱱᱟ ᱴᱨᱟᱭᱮᱞ ᱠᱚ ᱥᱤᱞᱮᱠᱥᱮᱱ ᱛᱮᱜᱮ ᱟᱨᱦᱚᱸ ᱴᱨᱟᱭᱮᱞ ᱠᱟᱹᱴᱤᱜ ᱚᱸᱬᱮ ᱪᱟᱞᱟᱣ ᱦᱩᱭᱩᱜ ᱢᱟᱱᱮ ᱪᱟᱞᱟᱣ ᱵᱟᱲᱟ ᱦᱩᱭᱞᱱᱟ ᱟᱨ ᱚᱱᱟ ᱮᱢ ᱵᱟᱲᱟ ᱦᱩᱭ ᱠᱟᱱᱟ ᱚᱱᱛᱮ ᱠᱚᱨᱮ, ᱪᱟᱞᱟᱣ ᱵᱟᱲᱟ ᱦᱩᱭ ᱠᱟᱱᱟ᱾ ᱞᱮᱭ ᱫᱚ ᱚᱱᱮ ᱫᱟᱬᱟᱱ ᱯᱞᱮᱥ ᱠᱚᱫᱚ ᱵᱟᱝ ᱪᱟᱞᱟᱣ ᱦᱩᱭ ᱠᱟᱱᱟ ᱩᱱᱟᱹᱜ ᱫᱚ᱾
ᱚ᱾
ᱦᱩᱸ᱾
ᱟᱹᱰᱤ ᱱᱟᱯᱟᱭ ᱜᱮ ᱛᱟᱦᱚᱞᱮ᱾
ᱦᱮᱸ ᱟᱫᱚ ᱟᱫᱚ ᱛᱟᱦᱚᱞᱮ ᱟᱵᱤᱱ ᱫᱚ ᱪᱮᱜ ᱞᱮᱠᱟ ᱛᱟᱦᱚᱞᱮ? ᱟᱵᱤᱱ ᱵᱤᱱ ᱠᱩᱥᱤᱭᱟᱜ ᱜᱮᱭᱟ ᱫᱟᱬᱟᱱ ᱡᱟᱭᱜᱟ ᱠᱚ ᱛᱟᱦᱞᱮ᱾
ᱦᱮᱸ ᱟᱹᱞᱤᱧ ᱦᱚᱸ ᱩᱰᱤ ᱜᱟᱱ ᱜᱮᱞᱤᱧ ᱠᱩᱥᱤᱭᱟᱜ-ᱟ ᱚᱱᱠᱟ ᱫᱟᱬᱟ ᱡᱟᱭᱜᱟ ᱫᱚ᱾
ᱦᱩᱸ᱾ ᱛᱤᱱᱟᱹᱜ ᱜᱟᱱ ᱚᱱᱠᱟ ᱵᱤᱱ
ᱫᱟᱬᱟᱱ ᱫᱟᱬᱟ ᱫᱚ ᱱᱚᱝᱠᱟ ᱛᱮ ᱜᱚᱝᱠᱮ᱾ ᱜᱮ ᱟᱹᱰᱤ ᱜᱟᱱ ᱜᱮ ᱮᱥᱴᱮᱴ ᱪᱟᱞᱟᱣ ᱵᱟᱲᱟ ᱦᱩᱭ ᱠᱟᱱᱟ᱾ ᱛᱟᱣ ᱢᱩᱱ ᱛᱮ ᱟᱹᱞᱤᱧ ᱫᱚ ᱡᱟᱦᱟᱸ ᱵᱤᱥᱮᱥ ᱠᱟᱨᱛᱮ ᱟ ᱡᱟᱦᱟᱸ ᱵᱤᱱ ᱞᱟᱹᱭ ᱠᱮᱜ-ᱟ ᱩᱲᱤᱥᱥᱟ᱾ ᱛᱟᱯᱚᱨ ᱦᱟᱸᱜ-ᱚᱭ ᱡᱷᱟᱲᱠᱚᱸᱰ ᱦᱚᱸᱜ ᱚᱱᱟ ᱟᱞᱤᱧ ᱫᱚ ᱵᱤᱥᱮᱥ ᱠᱟᱭᱛᱮ ᱯᱟᱦᱟᱲ ᱴᱟᱜ ᱞᱤᱧ ᱠᱩᱥᱤᱭᱟᱜ-ᱟ ᱦᱮᱸ ᱥᱮ᱾
ᱦᱮᱸ ᱦᱮᱸ ᱦᱮᱸ᱾
ᱢᱟᱱᱮ ᱯᱟᱦᱟᱲ ᱯᱨᱮᱢᱤ ᱡᱟᱦᱟᱸ ᱵᱩᱨᱩ ᱵᱚᱱ ᱞᱟᱹᱭᱟᱜ ᱠᱟᱱᱟ᱾ ᱵᱩᱨᱩ, ᱡᱷᱚᱨᱱᱟ ᱵᱟ ᱡᱟᱦᱟᱸ ᱡᱷᱟᱨᱱᱟ ᱵᱚᱱ ᱞᱟᱹᱭᱟᱜ ᱠᱟᱱᱟ ᱦᱮᱸ ᱥᱮ ᱚᱱᱟ ᱠᱚ᱾ ᱛᱚ ᱦᱚᱸᱜ-ᱚᱱᱟ ᱠᱚᱫᱚ ᱟᱞᱤᱧ ᱫᱚ ᱯᱨᱚᱠᱤᱛᱚ ᱯᱨᱢᱤ ᱞᱮᱠᱟ ᱜᱚᱴᱟ ᱚᱱᱠᱟ ᱫᱟᱬᱟᱥ ᱥᱟᱱᱟ ᱞᱤᱧᱟ ᱡᱮ ᱧᱮᱞᱟ ᱞᱟᱞᱤᱧ ᱯᱨᱚᱠᱤᱛᱤ᱾ ᱨᱮᱱᱟᱜ ᱡᱟᱦᱟᱸ ᱚᱱᱩᱵᱷᱚᱵᱽ ᱚᱱᱟ ᱯᱷᱤᱞ ᱢᱤᱫᱴᱟᱝ ᱡᱮ ᱟᱞᱟᱫᱟ ᱢᱤᱫᱴᱟᱝ ᱢᱚᱡᱟ ᱧᱟᱢᱚᱜ-ᱟ ᱚᱱᱟ ᱴᱟᱜ ᱨᱮᱱᱟᱜ᱾
ᱦᱮᱸ ᱦᱮᱸ ᱮᱠᱫᱚᱢ ᱮᱠᱫᱚᱢ ᱯᱨᱚᱠᱨᱤᱛᱤ ᱡᱤᱱᱤᱥ ᱠᱚᱫᱚ ᱟᱲᱤ ᱱᱟᱯᱟᱭ ᱜᱮ ᱵᱩᱡᱷᱟᱹᱜ-ᱟ ᱟᱨ ᱟᱹᱰᱤ ᱵᱮᱥ ᱜᱮ ᱵᱩᱡᱷᱟᱹᱜ-ᱟ ᱧᱮᱞ ᱛᱮᱦᱚᱸ ᱟᱨ ᱟᱹᱰᱤ ᱚᱸᱰᱮ ᱱᱟᱜ ᱡᱩᱫᱤ ᱡᱟᱦᱟᱸ ᱦᱚᱭ ᱦᱤᱸᱥᱤᱫ ᱠᱚᱵᱤᱱ ᱧᱟᱢᱟ ᱚᱸᱰᱮ ᱱᱟᱜ ᱟᱨ ᱴᱟᱣᱩᱱ ᱠᱚᱨᱮᱱᱟᱜ ᱟᱹᱰᱤ ᱵᱷᱮᱜᱟᱨ ᱟᱹᱰᱤ ᱛᱚᱯᱷᱟᱛ᱾
ᱦᱩᱸ ᱚᱱᱟ ᱨᱮᱱᱟᱜ ᱡᱟᱦᱟᱸ ᱤᱭᱟᱹ ᱵᱤᱱ ᱱᱮᱪᱚᱨᱮᱞ ᱯᱤᱭᱩᱨ ᱡᱤᱱᱤᱥ ᱴᱟᱜ ᱵᱤᱱ ᱧᱟᱢᱟ᱾ ᱟᱨ ᱴᱟᱣᱩᱱ ᱨᱮᱱᱟᱜ ᱫᱚ ᱵᱤᱵᱷᱤᱱᱱᱚ ᱫᱷᱚᱨᱱᱚᱨ ᱜᱮᱥ᱾ ᱵᱤᱵᱷᱤᱱᱱᱚ ᱫᱷᱚᱨᱚᱱᱮᱨ ᱠᱚᱞ ᱠᱟᱨᱠᱷᱟᱱᱟ ᱨᱮᱱᱟᱜ ᱜᱟᱹᱲᱤ, ᱨᱮᱱᱟᱜ
ᱦᱮᱸ ᱦᱮᱸ᱾ ᱟᱪᱪᱷᱟ ᱢᱤᱫᱴᱤᱡ ᱠᱩᱠᱞᱤ ᱢᱮᱱᱟᱜ ᱛᱟᱹᱞᱤᱧᱟ᱾
ᱦᱮᱸ ᱞᱟᱹᱭ ᱵᱮᱱ᱾
ᱡᱮ ᱱᱚᱜ-ᱚᱭ ᱟᱰᱤ ᱜᱟᱱ ᱦᱚᱲ ᱦᱮᱸ᱾
ᱦᱩᱸ᱾
ᱟᱰᱤ ᱜᱟᱱ ᱦᱚᱲᱟᱜ ᱜᱮ ᱢᱟᱱᱮ ᱫᱟᱬᱟᱜ ᱫᱟᱬᱟ ᱨᱮᱱᱟᱜ ᱤᱪᱪᱷᱟ ᱢᱮᱱᱟᱜ ᱟᱠᱟᱜ ᱜᱮᱭᱟ ᱦᱮᱸ ᱧᱮᱞ ᱵᱤᱱ᱾ ᱛᱟ ᱩᱱᱠᱩ ᱫᱚ ᱫᱟᱦᱟᱸ ᱡᱟᱦᱟᱸ ᱫᱟᱬᱟᱱ ᱯᱞᱮᱥ ᱠᱚ ᱟᱨᱠᱤ ᱚᱱᱟ ᱡᱟᱦᱟᱸ ᱡᱟᱦᱟᱸᱱ ᱡᱟᱭᱜᱟ ᱠᱚ ᱢᱮᱱᱟᱜ ᱟᱠᱟᱫᱟ ᱚᱸᱰᱮ ᱪᱟᱞᱟᱣ ᱠᱟᱛᱮ ᱡᱟᱦᱟᱸ ᱯᱞᱟᱥᱴᱤᱠ ᱠᱚ ᱛᱟᱯᱚᱨᱮ ᱡᱟᱦᱟᱸ ᱫᱚ ᱱᱟᱜ ᱵᱷᱮᱜᱟᱨ ᱵᱷᱮᱜᱟᱨ ᱱᱚᱜᱽᱨᱟ ᱠᱚ᱾
ᱦᱩᱸ᱾
ᱚᱸᱰᱮ ᱠᱚ ᱤᱭᱟᱹ ᱴᱷᱤᱠ ᱠᱟᱜ ᱠᱟᱱᱟ ᱠᱚ ᱚᱱᱟ ᱠᱚᱫᱚ ᱠᱤ ᱟᱹᱰᱤ ᱱᱟᱯᱟᱭ ᱠᱟᱛᱷᱟ ᱠᱟᱱᱟ ᱞᱟᱹᱭ ᱵᱤᱱ ᱥᱮ?
ᱜᱚᱝᱠᱮ ᱟᱹᱰᱤ ᱡᱚᱛᱷᱟᱛ ᱮᱵᱚᱝ ᱢᱩᱞᱞᱚᱵᱟᱱ ᱠᱟᱛᱷᱟ ᱵᱤᱱ ᱠᱩᱠᱞᱤ ᱛᱮᱱᱟᱜ ᱵᱤᱱ ᱫᱚᱦᱚ ᱠᱮᱫᱟ ᱢᱟᱱᱮ ᱥᱮᱭ ᱨᱚᱠᱚᱢ ᱦᱤᱥᱟᱹᱵᱽ ᱛᱮ ᱟᱵᱤᱱᱟᱜ ᱠᱩᱠᱞᱤ ᱵᱟ ᱛᱮᱞᱟ ᱨᱩᱣᱟᱹᱲ ᱞᱤᱧ ᱮᱢᱟ ᱵᱤᱱ ᱠᱟᱱᱟ ᱦᱮᱸ ᱥᱮ᱾ ᱟᱫᱚ ᱚᱱᱠᱟ ᱜᱮ ᱡᱩᱫᱤ ᱵᱚᱱ ᱧᱮᱞᱟ ᱱᱚᱣᱟ ᱫᱚ ᱡᱚᱛᱼᱼ ᱟᱫᱽ ᱠᱟᱢᱤ‌ ᱫᱚ ᱮᱠ‌ᱫᱚ ᱮᱠᱟᱞ ᱜᱮ ᱵᱟᱭ ᱜᱟᱱᱟ ᱪᱮᱫᱟᱜ ᱵᱟᱭ ᱜᱟᱱᱟ ᱡᱟᱦᱟᱸ ᱯᱞᱟᱥᱴᱤᱠ ᱦᱩᱭ ᱱᱟ ᱟᱨ ᱱᱚᱣᱟ ᱢᱟ ᱵᱟᱭᱳᱰ ᱵᱟᱭᱳ‌ᱰ ᱢᱟᱱᱮ ᱡᱟᱦᱟᱸ ᱠᱚ ᱞᱟᱹᱭᱟ ᱵᱟ ᱦᱮᱸ ᱵᱟᱭᱳ ᱰᱤᱜᱨᱮᱰᱮᱵᱚᱞ ᱵᱟ ᱱᱚᱣᱟ ᱢᱟ ᱦᱟᱥᱟ ᱥᱟᱞᱟᱜ ᱢᱟ ᱩᱱᱟᱹᱜ ᱞᱚᱜᱚᱱ ᱵᱟᱭ ᱢᱮᱥᱟᱜ-ᱟ ᱛᱚ, ᱛᱚ ᱦᱟᱥᱟ ᱥᱟᱞᱟᱜ ᱡᱩᱫᱤ ᱡᱩᱫᱤ ᱵᱟᱭ ᱢᱤᱥᱟᱹᱜ-ᱟ ᱛᱟᱦᱚᱞᱮ ᱢᱟ ᱱᱚᱣᱟ ᱢᱟ ᱦᱟᱥᱟ ᱨᱮᱱᱟᱜ ᱦᱚᱸ ᱟᱰᱤ ᱫᱩᱥᱚᱱ ᱵᱟ ᱚᱯᱚᱪᱚᱭ ᱠᱚᱨᱟᱣ ᱫᱟᱭ ᱾ ᱟᱰᱤ ᱫᱤᱱ ᱫᱷᱚᱨᱮ ᱚᱱᱟ ᱡᱟᱭᱜᱟ ᱨᱮᱱᱟᱜ ᱡᱟᱦᱟᱸ ᱡᱟᱭᱜᱟ ᱨᱮ ᱦᱮᱱᱟᱜ-ᱟ ᱚᱱᱟ ᱡᱟᱭᱜᱟ ᱨᱮ ᱚᱠᱥᱤᱡᱮᱱ ᱥᱚᱨᱵᱚᱨ ᱦᱚᱸ ᱫᱟᱜ ᱦᱚᱸ ᱵᱟᱭ ᱯᱟᱥ ᱚᱪᱚᱣᱟᱜ ᱠᱟᱱᱟ ᱟᱰᱤ‌ ᱨᱚᱠᱚᱢ ᱥᱚᱢᱚᱥᱥᱟ ᱦᱮᱱᱟᱜ-ᱟ ᱪᱮ ᱵᱟᱝ ᱛᱚ ᱚᱱᱟ ᱥᱚᱵ ᱫᱤᱠ ᱫᱤᱭᱮ ᱡᱩᱫᱤ ᱵᱚᱱ ᱧᱮᱞᱟ ᱮᱸ ᱮᱠᱟᱞ ᱜᱮ ᱱᱚᱣᱟ ᱫᱚ ᱡᱚᱛᱷᱟᱛ ᱫᱚ ᱵᱟᱝ ᱠᱟᱱᱟ ᱡᱮ ᱡᱩᱫᱤ ᱱᱚᱝᱠᱟ ᱱᱚᱣᱟ ᱟᱹᱰᱤ ᱟᱹᱰᱤ ᱧᱮᱞᱟᱵᱚᱱ ᱥᱮ ᱟᱹᱰᱤ ᱟᱹᱰᱤ ᱡᱟᱭᱜᱟ ᱨᱮ ᱱᱩᱭ ᱠᱚᱨᱮ ᱡᱟᱦᱟᱸ ᱱᱟᱹᱭ ᱱᱟᱞᱟ ᱠᱚᱨᱮ ᱱᱚᱝᱠᱟ ᱯᱞᱟᱥᱴᱤᱠ ᱠᱚ ᱜᱤᱲᱤ ᱜᱮᱭᱟ ᱚᱱᱟ ᱠᱚᱫᱚ ᱮᱠᱟᱞ ᱜᱮ ᱵᱟᱭ ᱢᱟᱱᱮ ᱩᱪᱤᱛ ᱜᱮ ᱵᱟᱭ ᱠᱟᱱᱟ ᱾
ᱮᱠᱫᱚᱢ ᱩᱪᱤᱛ ᱵᱟᱝ ᱠᱟᱱᱟ ᱠᱤᱱᱛᱩ ᱡᱮᱦᱮᱛᱩ ᱱᱩᱠᱩ ᱦᱚᱲ ᱛᱚ ᱦᱚᱲᱜᱮ ᱢᱟᱱᱮ ᱟᱵᱚ ᱦᱚᱲᱜᱮ ᱠᱷᱟᱨᱟᱯ ᱜᱮᱭᱟᱵᱚ ᱦᱮᱸ ᱥᱮ ᱾
ᱦᱩᱸ ᱦᱩᱸ ᱾
ᱪᱮᱫᱟᱜ ᱥᱮ ᱦᱚᱲ ᱦᱚᱲ ᱦᱩᱰᱤᱧ ᱠᱷᱚᱱᱟᱜ ᱜᱮ ᱟᱹᱰᱤ ᱢᱟᱱᱮ ᱚᱱᱠᱟ ᱢᱮᱱᱟᱜ ᱵᱚᱱᱟ, ᱱᱤᱛᱚᱜ ᱦᱟᱹᱵᱤᱡ ᱛᱮ ᱢᱟᱱᱮ ᱚᱠᱟ ᱫᱚ ᱴᱷᱤᱠ ᱠᱟᱱᱟ ᱚᱠᱟ ᱫᱚ ᱵᱷᱩᱞ ᱠᱟᱱᱟ ᱴᱷᱤᱠᱟᱹ ᱵᱟᱵᱚ ᱫᱟᱲᱮᱭᱟᱜ ᱠᱟᱱᱟ ᱾
ᱦᱮᱸ ᱟᱵᱚᱣᱟᱜ ᱪᱤᱱᱛᱟᱹ ᱵᱷᱟᱵᱱᱟ ᱦᱚᱸ ᱯᱚᱨᱤᱵᱚᱨᱛᱚᱱ ᱦᱩᱭᱩᱜ ᱛᱟᱵᱚᱱᱟ ᱯᱚᱨᱯᱚᱨ ᱟᱵᱚ ᱠᱟᱹᱴᱤᱡ ᱥᱚᱪᱮᱛᱚᱱ ᱦᱩᱭᱩᱜ ᱛᱟᱵᱚᱱᱟ ᱡᱟᱛᱮ ᱦᱚᱜ-ᱚ ᱱᱚᱝᱠᱟ ᱡᱟᱦᱟᱸ ᱵᱟᱹᱲᱤᱡ ᱠᱟᱹᱢᱤ ᱠᱚ ᱦᱩᱭ ᱦᱮᱡ ᱟᱠᱟᱱᱟ ᱚᱱᱟ ᱠᱚ ᱡᱟᱛᱮ ᱟᱫᱚ ᱵᱟᱵᱚᱱ ᱠᱟᱹᱢᱤᱭᱟ ᱱᱚᱝᱠᱟ ᱠᱚ ᱥᱚᱪᱮᱛᱚ ᱛᱚᱱ ᱢᱩᱞᱚᱠ ᱟᱹᱰᱤ ᱠᱚᱨᱢᱚ ᱥᱩᱪᱤ ᱦᱟᱛᱟᱣ ᱦᱩᱭᱩᱜ ᱛᱟᱵᱚᱱᱟ ᱦᱮᱸ ᱥᱮ, ᱛᱚᱵᱮ ᱫᱚᱵᱚ ᱪᱮᱧᱡᱽ ᱫᱟᱲᱮᱜᱼᱟ ᱥᱮ ᱵᱟᱝ-ᱟ? ᱱᱚᱣᱟ ᱛᱤᱝᱠᱤᱝ ᱱᱮᱥ ᱵᱟ
ᱛᱷᱤᱝᱠᱤᱝ, ᱦᱮᱸ ᱚᱱᱟ ᱥᱟᱶ ᱥᱟᱶᱛᱮ ᱦᱚᱲ ᱦᱚᱸᱵᱚ ᱪᱮᱛᱱᱟ ᱟᱫᱚ ᱧᱮᱞ ᱵᱤᱱ ᱱᱮᱛᱟᱨ ᱦᱚᱲ ᱡᱩᱫᱤ ᱵᱤᱱ ᱞᱟᱹᱭᱟ ᱥᱮ ᱟᱨᱦᱚᱸ ᱩᱱᱤ ᱢᱟᱱᱮ ᱟᱹᱵᱤᱱ ᱪᱮᱛᱟᱱ ᱨᱮᱜᱮ ᱤᱭᱟᱹᱣ ᱟᱵᱤᱱᱟᱭ ᱮᱜᱮᱨ ᱨᱩᱦᱤᱫ ᱟᱹᱵᱤᱱᱟᱭ ᱦᱮᱸ ᱥᱮ, ᱦᱮᱸ ᱧᱮᱞ ᱵᱤᱱ ᱾ ᱟ ᱟᱹᱵᱤᱱ ᱵᱮᱥᱟᱜ ᱵᱤᱱ ᱞᱟᱹᱭ ᱠᱮᱜᱼᱟ ᱩᱱᱤᱭᱟᱜ ᱫᱚ ᱠᱤᱱᱛᱩ ᱟᱡᱟᱜ ᱫᱚ ᱡᱟᱦᱟᱸ ᱢᱚᱱᱮ ᱨᱮ ᱨᱟᱹ ᱜᱤ ᱚᱱᱟ ᱳᱰᱳᱠᱚᱜ ᱛᱟᱭᱟ ᱾
ᱦᱮᱸ ᱥᱤᱨᱡᱚᱱᱮᱱᱟ ᱟᱵᱤᱱ ᱪᱮᱛᱟᱱ ᱨᱮ ᱦᱚᱜᱼᱚ ᱱᱚᱝᱠᱟ ᱨᱟᱹᱜᱤ ᱠᱚᱫᱚ ᱟᱫᱚ ᱾
ᱦᱮᱸ ᱟᱫᱚ ᱟᱡ ᱦᱚᱸ ᱵᱟᱭ ᱴᱷᱤᱠᱟᱹ ᱫᱟᱲᱮᱭᱟᱜ ᱠᱟᱱᱟᱭ ᱢᱤᱫᱴᱤᱡ ᱦᱚᱲ ᱪᱮᱫᱟᱜ ᱢᱟᱱᱮ ᱤᱧ ᱜᱮᱧ ᱵᱷᱩᱞ ᱟᱠᱟᱫᱼᱟ ᱟᱨ ᱤᱧᱟᱹᱜ ᱵᱷᱩᱞ ᱜᱮ ᱦᱮᱸ ᱦᱮᱸᱜ ᱡᱟᱦᱟᱸᱭ ᱵᱮᱥᱮ ᱨᱚᱮ ᱮᱜᱼᱟᱭ ᱩᱱᱤ ᱜᱮ
ᱦᱮᱸ ᱩᱱᱤ ᱪᱮᱛ ᱨᱮ ᱟᱫᱚ ᱨᱟᱹᱜᱤ ᱥᱤᱨᱡᱚᱱᱚᱜ ᱠᱟᱱᱟ, ᱟᱫᱚ ᱱᱚᱣᱟ ᱦᱚᱸ ᱠᱟᱹᱴᱤᱡ ᱯᱚᱨ ᱯᱚᱨ ᱛᱮᱠᱚ ᱵᱩᱡᱷᱟᱹᱣᱟ ᱡᱟᱛᱮ ᱦᱚᱲ ᱠᱚ ᱦᱮᱸᱥᱮ ᱚᱱᱠᱟ ᱢᱤᱫᱴᱟᱝ ᱟᱵᱚ ᱢᱤᱫᱴᱟᱝ ᱯᱚᱨᱤᱵᱮᱥ ᱛᱮᱭᱟᱨ ᱦᱩᱭᱩᱜ ᱛᱟᱵᱚᱱᱟ ᱵᱩᱡᱷᱟᱹᱣ ᱦᱩᱭᱩᱜ ᱛᱟᱵᱚᱱᱟ ᱦᱚᱲ ᱠᱚ ᱚᱱᱚᱠᱟ ᱾
ᱦᱩᱸ ᱦᱩᱸ ᱾ ᱟᱨ ᱧᱮᱞ ᱵᱤᱱ ᱩᱱᱠᱩ ᱦᱚᱲ ᱠᱚ